ᱦᱮᱞᱳ
ᱦᱮᱞᱳ
ᱦᱩᱸ ᱡᱚᱦᱟᱨ ᱜᱮ ᱢᱟᱹᱭ
ᱦᱮᱸ ᱡᱚᱦᱟᱨ ᱜᱮ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱟᱹᱰᱤ ᱵᱮᱥ ᱥᱺᱦᱤᱡ ᱜᱮ ᱟᱸᱡᱚᱢᱚᱜ ᱠᱟᱱᱟ᱾
ᱚ ᱦᱮᱸ ᱟᱹᱵᱤᱱᱟᱜ ᱦᱚᱸ ᱟᱸᱡᱚᱢᱚᱜ ᱠᱟᱱᱟ
ᱦᱮᱭ ᱦᱮ ᱪᱮᱫ ᱠᱚ ᱪᱤᱠᱟᱹ ᱵᱟᱲᱟ ᱦᱩᱭᱩᱜ ᱠᱟᱱᱟ?
ᱪᱮᱫ ᱠᱚ ᱪᱤᱠᱟᱹ ᱵᱟᱲᱟ ᱦᱩᱭᱩᱜ ᱠᱟᱱᱟ ᱚᱲᱟᱜ ᱠᱚᱨᱮ ᱜᱮ ᱢᱤᱱᱟᱹᱧ ᱟ ᱟᱨ ᱟᱢ ᱫᱚ
ᱤᱧ ᱦᱚᱸ ᱦᱤᱱᱟᱹᱧᱟ ᱠᱷᱮᱛ ᱥᱮᱫ ᱨᱮ ᱠᱟᱹᱴᱤᱡ ᱠᱷᱮᱛ ᱧᱮᱞ ᱠᱚ ᱦᱮᱡ ᱦᱩᱭ ᱟᱠᱟᱱᱟ᱾
ᱦᱚ ᱚᱸᱞᱚᱜ ᱚᱞᱚᱜ ᱫᱚᱢ ᱚᱞᱚᱜ ᱜᱮᱭᱟ ᱥᱮ ᱵᱟᱝᱟ?
ᱟᱸᱦᱜ ᱦᱟ ᱟ ᱟ ᱩᱱᱟᱹᱜ ᱚᱱᱛᱮ ᱫᱚ ᱵᱟᱝᱠᱚ ᱪᱟᱞᱟᱜᱼᱟ ᱦᱟᱸᱜ ᱮᱴᱟᱜ ᱥᱮᱫᱚᱜ ᱠᱟᱱᱟ ᱚᱱᱟ ᱫᱚ ᱵᱩᱡᱽ
ᱦᱚᱸ
ᱦᱳᱭ ᱦᱳᱭ ᱟᱫᱚ ᱦᱚᱸᱜᱼᱚᱭ ᱠᱷᱮᱛ ᱥᱮᱫ ᱦᱮᱡ ᱦᱩᱭ ᱠᱟᱱᱟ ᱟᱫᱚ ᱚᱱᱟᱜᱮ ᱧᱮᱞ ᱵᱟᱲᱟ ᱦᱩᱭᱩᱜ ᱠᱟᱱᱟ ᱫᱟᱜ ᱠᱚ ᱴᱷᱤᱠ ᱴᱷᱟᱠ ᱵᱟᱹᱱᱩᱜᱼᱟ᱾ ᱛᱟᱦᱚᱞᱮ ᱚᱱᱟᱜᱮ ᱧᱮᱞ ᱵᱟᱲᱟ ᱦᱩᱭᱩᱜ ᱠᱟᱱᱟ ᱟᱫᱚ ᱚᱱᱛᱮ ᱫᱚ ᱫᱟᱜ ᱡᱟᱹᱲᱤ ᱠᱚ ᱪᱮᱫ ᱞᱮᱠᱟ ᱦᱩᱭ ᱵᱟᱲᱟᱜ ᱠᱟᱱᱟ?
ᱦᱮᱸ ᱱᱚᱱᱛᱮ ᱫᱚ ᱛᱮᱦᱮᱱᱮ ᱡᱟᱹᱲᱤ ᱞᱮᱫ ᱛᱟᱦᱮᱸᱜ ᱮ ᱥᱮᱛᱟᱜ ᱫᱤᱠᱮ᱾
ᱟᱪᱪᱷᱟ
ᱟᱫᱚ ᱫᱟᱜ ᱠᱚᱭ ᱟᱫᱚ ᱫᱚᱢᱮ ᱡᱟᱹᱲᱤ ᱠᱮᱫᱟ ᱮᱠᱫᱚᱢ ᱚᱱᱠᱟ ᱫᱚᱥᱴᱟ ᱫᱷᱟᱹᱵᱤᱡ ᱡᱟᱹᱲᱤ ᱠᱟᱫᱟ ᱛᱟᱨᱯᱚᱨᱮ ᱛᱚ ᱥᱤᱛᱩᱝ ᱠᱟᱫᱟᱭ
ᱦᱳᱭ ᱟᱨ ᱱᱚᱣᱟ ᱨᱮᱱᱟᱜ ᱠᱟᱹᱴᱤᱡ ᱤᱧ ᱞᱟᱹᱭᱟᱜ ᱠᱟᱱᱟ ᱡᱮ ᱟᱞᱟᱝ ᱫᱚ ᱦᱟᱸᱜ ᱥᱟᱱᱮ ᱥᱟᱱᱛᱟᱲ ᱯᱟᱹᱨᱥᱤ ᱛᱮ ᱜᱮᱞᱟᱝ ᱨᱚᱲᱟ ᱢᱟᱱᱮ ᱮᱴᱟᱜ ᱠᱟᱛᱷᱟ ᱫᱚ ᱦᱟᱸᱜ ᱵᱟᱝ ᱞᱟᱝ ᱞᱟᱹᱭᱟ ᱦᱮᱸ ᱥᱮ
ᱦᱳᱭ ᱦᱚᱸ
ᱦᱳᱭ
ᱞᱟᱹᱭᱫᱟᱹᱧ ᱞᱟᱹᱭᱫᱟᱹᱧ ᱡᱮ ᱟᱯᱮ ᱥᱮᱫ ᱠᱚᱨᱮ ᱫᱚ ᱵᱟᱯᱞᱟ ᱠᱚᱫᱚ ᱚᱠᱟ ᱞᱮᱠᱟ ᱦᱩᱭᱩᱜ ᱜᱮᱭᱟ?
ᱟᱪᱪᱷᱟ ᱵᱟᱯᱞᱟ ᱵᱟᱝ ᱵᱟᱯᱞᱟ ᱫᱚ ᱚᱸ ᱵᱷᱟᱞᱤ ᱜᱮ ᱦᱩᱭᱩᱜᱼᱟ ᱢᱮᱱᱠᱷᱟᱱ ᱵᱟᱯᱞᱟ ᱨᱮᱱᱟᱜ ᱦᱚᱸ ᱚᱱᱠᱟ ᱦᱟᱹᱴᱤᱧ ᱢᱮᱱᱟᱜ ᱥᱮ
ᱦᱮᱸ ᱦᱮᱸ ᱟᱫᱚ ᱟᱯᱮ ᱫᱚ ᱟᱨ ᱞᱟᱹᱭᱫᱟᱹᱧ ᱟᱯᱮ ᱫᱚ ᱢᱟᱱᱮ ᱨᱟᱺᱰᱤᱠᱩᱱ ᱚᱠᱟᱞᱮᱠᱟ ᱥᱤᱸᱫᱩᱨ ᱯᱮ ᱪᱟᱞᱟ ᱠᱚᱣᱟ? ᱪᱷᱟᱹᱰᱩᱭ ᱠᱩᱱ ᱚᱠᱟ ᱞᱮᱠᱟ ᱥᱤᱸᱫᱩᱨ ᱯᱮ ᱪᱟᱞ ᱟᱠᱚᱣᱟ ᱟᱨ ᱦᱟᱢᱟᱞ ᱦᱚᱲᱢᱚ ᱠᱩᱱ ᱚᱠᱟ ᱞᱮᱠᱟ ᱯᱮ ᱪᱟᱞ ᱠᱚᱣᱟ? ᱟᱨ ᱚᱠᱚᱭ ᱡᱮ ᱵᱷᱟᱹᱜᱤ ᱧᱚᱜ ᱧᱚᱜᱛᱮᱠᱚ ᱮᱢ ᱠᱚᱣᱟ ᱫᱩᱣᱟᱹᱨ ᱵᱟᱯᱞᱟᱜ ᱛᱮ ᱩᱱᱠᱩ ᱚᱠᱟᱞᱮᱠᱟ ᱯᱮ ᱪᱟᱞ ᱟᱠᱚᱣᱟ ᱥᱤᱫᱩᱨ ᱠᱚ?
ᱦᱮᱸ ᱤᱧ ᱫᱚ ᱩᱱᱟᱹᱜ ᱫᱚ ᱵᱟᱹᱧ ᱵᱟᱲᱟᱭᱟ᱾ ᱦᱮᱸ ᱩᱱᱟᱹᱜ ᱫᱚ ᱵᱟᱹᱧ ᱵᱟᱲᱟᱭᱟ ᱠᱤᱱᱛᱩ ᱚᱱᱟᱠᱤᱱ ᱵᱟᱨᱭᱟ ᱫᱩᱸᱧ ᱵᱟᱯᱞᱟᱭᱟ ᱡᱟᱦᱟᱸ ᱦᱩᱭᱩᱜ ᱠᱟᱱᱟ ᱢᱤᱫᱴᱮᱱ ᱫᱚ ᱥᱟᱹᱜᱩᱱ ᱵᱟᱯᱞᱟ᱾
ᱦᱚᱸ ᱦᱮᱸ ᱦᱮᱸ
ᱟᱨ ᱢᱤᱫᱴᱮᱱ ᱫᱚ ᱦᱩᱭᱩᱜ ᱠᱟᱱᱟ ᱵᱟᱦᱟ ᱥᱟᱸᱶᱟ᱾
ᱦᱩᱸ
ᱤᱧ ᱫᱚ ᱚᱱᱟᱠᱤᱱ ᱜᱤᱧ ᱵᱟᱲᱟᱭᱟ᱾
ᱚ ᱛᱟᱦᱚᱞᱮ ᱠᱷᱟᱱ ᱤᱧᱤᱧ ᱞᱟᱹᱭᱟᱢ ᱠᱟᱱᱟ ᱚᱠᱚᱭ ᱡᱮ ᱢᱟᱱᱮ ᱫᱩᱣᱟᱹᱨ ᱵᱟᱯᱞᱟ ᱛᱮᱠᱚ ᱤᱫᱤᱭᱮᱭᱟ ᱩᱱᱤ ᱫᱚ ᱚᱲᱟᱜ ᱠᱷᱚᱱ ᱢᱟᱱᱮ ᱚᱲᱟᱜ ᱢᱟᱱᱮ ᱚᱲᱟᱜ ᱫᱩᱣᱟᱹᱨ ᱠᱷᱚᱱ ᱠᱟᱹᱡ ᱪᱩᱞᱩᱝ ᱥᱟᱦᱟ ᱧᱚᱜ ᱨᱮ ᱤᱫᱤ ᱠᱟᱛᱮᱜ ᱛᱟᱨᱯᱚᱨᱮ ᱱᱩᱭ ᱟᱡᱤ ᱵᱚᱭᱦᱟ ᱥᱟᱝ ᱠᱚ ᱢᱟᱱᱮ ᱠᱚ ᱢᱟᱞᱟ ᱠᱤᱱ ᱮᱯᱮᱢ ᱪᱟᱯᱟᱞᱚᱜ-ᱟ ᱟᱹᱠᱤᱱ ᱵᱚᱭᱦᱟ ᱵᱚᱭᱦᱟ ᱩᱱᱤ ᱠᱩᱲᱤ ᱜᱤᱫᱽᱨᱟᱹᱭ ᱵᱚᱭᱦᱟ ᱛᱟᱭ ᱟᱨ ᱩᱱᱤ ᱡᱟᱶᱟᱭ᱾ ᱩᱱᱠᱤᱱ ᱠᱤᱱ ᱮᱯᱮᱢ ᱪᱟᱞᱟᱜᱼᱟ ᱪᱟᱯᱟᱞᱚᱜ-ᱟ ᱛᱟᱨᱯᱚᱨᱮ ᱱᱚᱣᱟ ᱥᱤᱜᱨᱮᱴ ᱠᱚ ᱚᱱᱟᱠᱤᱱ ᱮᱯᱮᱢ ᱪᱟᱯ ᱯᱟᱞᱚᱜ-ᱟᱛᱚ᱾
ᱦᱩᱸ,
ᱟᱫᱚ ᱮᱯᱮᱢ ᱪᱟᱯᱟᱞ ᱠᱟᱛᱮᱜ ᱛᱟᱨᱯᱚᱨᱮ ᱚᱸ ᱚᱱᱟ ᱠᱚ ᱮᱞᱮᱢ ᱪᱟᱞᱟᱞ ᱠᱟᱛᱮᱜ ᱩᱱᱤ ᱫᱚᱠᱚ ᱟᱬᱜᱚᱭᱟ ᱛᱟᱨᱯᱚᱨᱮ ᱢᱤᱥᱴᱤ ᱠᱚ ᱮᱯᱮᱢ ᱪᱟᱯᱟᱞᱚᱜ-ᱟ᱾ ᱮᱞᱮᱢ ᱪᱟᱯᱟᱞ ᱠᱟᱛᱮ ᱩᱱᱤ ᱚᱠᱚᱭ ᱡᱮ ᱵᱚᱭᱦᱟ ᱛᱟᱭ ᱩᱱᱤ ᱠᱚ ᱟᱬᱜᱚᱭᱟ᱾ ᱟᱬᱜᱚ ᱠᱟᱛᱮᱫ ᱵᱟᱹᱦᱩ ᱫᱟᱹᱣᱲᱟᱹ ᱨᱮᱠᱚ ᱛᱩᱞᱟᱹᱭᱟ ᱫᱟᱹᱣᱲᱟᱹ ᱨᱮ ᱛᱩᱞ ᱠᱟᱛᱮᱫ ᱛᱟᱨ ᱯᱚᱨᱮ ᱠᱚᱲᱟ ᱯᱷᱳᱱ ᱯᱮ ᱡᱚᱠᱷᱟᱡ ᱮ ᱛᱤᱨᱯᱤᱟᱭᱟᱭ ᱛᱟᱨᱯᱚᱨᱮ ᱢᱟᱱᱮ ᱯᱮ ᱡᱚᱠᱷᱟ ᱠᱟᱛᱮᱜ ᱠᱚ ᱟᱹᱪᱩᱨ ᱠᱤᱱᱟᱹ᱾
ᱮᱠᱫᱚᱢ ᱮᱠᱫᱚᱢ ᱦᱳᱭ ᱦᱳᱭ᱾
ᱟᱹᱪᱩᱨ ᱠᱤᱱᱟ᱾ ᱟᱹᱪᱩᱨ ᱠᱟᱛᱮᱜ ᱛᱟᱨ ᱛᱟᱨᱯᱚᱨᱮ ᱩᱱᱤ ᱠᱩᱲᱤ ᱜᱤᱫᱽᱨᱟᱹ ᱯᱮ ᱡᱚᱠᱷᱟᱡ ᱠᱚᱲᱟ ᱦᱚᱯᱚᱱᱮ ᱤᱨᱪᱤᱭᱟᱭᱟ ᱟᱨ ᱠᱚᱲᱟ ᱦᱚᱯᱚᱱ ᱠᱩᱲᱤ ᱜᱤᱫᱽᱨᱟᱹ ᱯᱮ ᱡᱠᱷᱟᱡᱭ ᱮ ᱤᱨᱪᱤᱭᱟᱭ᱾ ᱤᱨᱪᱤ ᱯᱚᱨᱮ ᱛᱟᱨᱯᱚᱨᱮ ᱫᱚᱢᱮ ᱠᱚ ᱫᱩᱦᱩᱲ ᱠᱤᱱᱟ ᱠᱚ ᱦᱮᱸᱥᱮ᱾ ᱚᱱᱮ ᱠᱚ ᱛᱩᱞ ᱠᱤᱱᱟ ᱠᱚ ᱫᱚᱢᱮ ᱛᱟᱨᱯᱚᱨᱮ ᱫᱚᱢᱮ ᱛᱩᱞ ᱠᱟᱛᱮ ᱛᱟᱨᱯᱚᱨᱮ ᱠᱩᱲᱤ ᱜᱤᱫᱽᱨᱟᱹ ᱦᱚᱸ ᱠᱚ ᱫᱟ ᱞᱚᱨᱠᱚ ᱥᱤᱸᱫᱩᱨᱟᱭᱟ ᱩᱱ ᱡᱚᱠᱷᱚᱡ ᱜᱮ ᱦᱮᱸ ᱦᱚᱨᱤᱵᱚᱞ ᱫᱚᱠᱚ ᱢᱮᱛᱟᱜ-ᱟ᱾ ᱟᱫᱚ ᱟᱵᱚ ᱵᱚᱱ ᱡᱟᱱᱟᱢᱠᱟᱱᱟ ᱥᱮ ᱟᱫᱚ ᱩᱱ ᱡᱚᱠᱷᱚᱱ ᱡᱚᱠᱷᱚᱱ ᱫᱚ ᱚᱱᱟ ᱫᱚ ᱵᱟᱠᱚ ᱞᱟᱹᱭᱟ ᱟᱫᱚ ᱥᱤᱸᱫᱩᱨ ᱡᱚᱠᱷᱚᱱ ᱫᱚ ᱚᱱᱟ ᱫᱚ ᱵᱚᱸᱜᱟ ᱨᱮᱱᱟᱜ ᱧᱩᱛᱩᱢ ᱠᱟᱱᱟ ᱥᱮ᱾
ᱵᱟᱝ ᱵᱟᱝ ᱵᱟᱝ ᱤᱧ ᱫᱚ ᱮᱱᱮ ᱚᱱᱟ ᱫᱚ ᱵᱟᱹᱧ ᱵᱟᱲᱟᱭᱟ ᱡᱮ ᱪᱮᱫ ᱠᱷᱟᱹᱛᱤᱨ ᱚᱱᱠᱟ ᱚᱱᱟ ᱫᱚᱠᱚ ᱞᱟᱹᱭᱟ ᱦᱮᱸᱥᱮ᱾ ᱢᱮᱱᱠᱷᱟᱱ ᱡᱟᱦᱟᱸᱭ ᱦᱩᱭᱩᱜ ᱠᱟᱱᱟ ᱥᱟᱫᱚᱢ ᱩᱱᱤ ᱫᱚ ᱡᱟᱶᱟᱭ ᱠᱚᱲᱟᱭ ᱥᱮ ᱛᱩᱞᱤᱭᱟᱭ ᱥᱮ᱾
ᱦᱩᱸ,
ᱦᱳᱭ ᱟᱨ ᱡᱟᱦᱟᱸᱭ ᱠᱟᱱ ᱠᱩᱲᱤ ᱠᱩᱲᱤ ᱜᱤᱫᱽᱨᱟᱹ ᱨᱮᱱ ᱵᱚᱭᱦᱟ ᱠᱚᱣᱟ ᱩᱱᱤ ᱫᱚ ᱚᱱ ᱠᱩᱲᱤ ᱜᱤᱫᱽᱨᱟᱹ ᱟ ᱡᱟᱦᱟᱸᱭ ᱟᱡᱛᱮ ᱵᱚᱠᱚᱛ ᱠᱚᱲᱟ ᱟᱛᱮ ᱩᱱᱤ ᱩᱱᱤᱛᱮᱫ ᱩᱱᱠᱩ ᱠᱚ ᱛᱩᱞᱮᱭᱟ᱾
ᱦᱮᱸ ᱛᱚ ᱵᱟᱹᱦᱩ ᱢᱟ ᱩᱱᱠᱩ ᱤᱧᱫᱩᱧ ᱵᱟᱰᱟᱭᱟ ᱵᱟᱹᱦᱩ ᱢᱟ ᱢᱟᱱᱮ ᱠᱚᱲᱟ ᱚᱲᱟᱜ ᱨᱮᱱ ᱱᱩᱠᱩ ᱦᱚᱭᱟᱨ ᱛᱮ ᱛᱟᱠᱚ ᱦᱮᱸᱥᱮ ᱵᱟᱨ ᱦᱚᱭᱟᱨ ᱛᱟᱠᱚ ᱠᱚ ᱩᱱᱠᱩ ᱠᱚᱠᱚ ᱛᱩᱞᱤᱭᱟ ᱠᱩᱲᱤ ᱜᱤᱫᱽᱨᱟᱹ ᱫᱚ, ᱟᱨ ᱠᱚᱲᱟ ᱜᱤᱫᱽᱨᱟᱹ ᱢᱟᱱᱮ ᱠᱩᱲᱤ ᱜᱤᱫᱽᱨᱟᱹ ᱟᱞᱮ ᱥᱮᱫ ᱨᱮᱫᱚ ᱱᱚᱝᱠᱟ ᱜᱮ ᱟᱨ ᱠᱩᱲᱤ ᱚᱲᱟᱜ ᱨᱮᱱ ᱫᱚ ᱩᱱᱤ ᱦᱚᱭᱟᱨ ᱢᱟᱱᱮ ᱟᱡ ᱛᱤᱭᱟᱧ ᱦᱮᱸ ᱥᱮ᱾
ᱦᱳᱭ,
ᱟᱡ ᱛᱮᱧᱟᱝ ᱜᱮ ᱩᱱᱤ ᱡᱟᱶᱟᱭ ᱠᱚᱲᱟ ᱴᱤᱡ ᱫᱚ ᱤᱣᱟ ᱜᱷᱚᱲᱟᱭᱟ᱾
ᱵᱟᱝ ᱵᱟᱝ ᱟᱞᱮᱥᱮᱫ ᱫᱚ ᱚᱱᱠᱟ ᱫᱚ ᱵᱟᱝ ᱜᱮ ᱟᱞᱮᱥᱮᱫ ᱫᱚ ᱟᱠᱚ ᱵᱚᱭᱦᱟ ᱠᱚ ᱛᱩᱞ ᱠᱚᱣᱟ᱾
ᱵᱟᱝᱟ ᱵᱟᱝᱟ ᱟᱞᱮ ᱥᱮᱫ ᱫᱚ ᱱᱚᱝᱠᱟ ᱵᱟᱝᱟ ᱟᱞᱮ ᱥᱮᱫ ᱫᱚ ᱠᱮᱹᱪ ᱪᱩᱞᱩᱝ ᱟᱞᱛᱷᱟ ᱧᱚᱜ ᱜᱮᱭᱟ ᱛᱚ᱾ ᱛᱟᱨᱯᱚᱨᱮ ᱚᱱᱟ ᱥᱤᱸᱫᱩᱨ ᱠᱚ ᱮᱯᱮᱢ ᱪᱟᱯᱟᱞ ᱦᱩᱭᱱᱟ᱾ ᱛᱟᱨᱯᱚᱨᱮ ᱥᱤᱸᱫᱩᱨ ᱡᱚᱠᱷᱚᱱ ᱜᱮ ᱦᱨᱤᱵᱚᱞ ᱠᱚ ᱞᱟᱹᱭᱟ ᱟᱨ ᱢᱤᱫᱴᱟᱝ ᱤᱡᱟ ᱹᱨᱮ ᱢᱟᱱᱮ ᱢᱤᱫᱴᱟᱝ ᱦᱟᱯᱟᱮ ᱵᱩᱥᱩᱵ ᱠᱚ ᱛᱚᱞ ᱛᱮᱠᱚ ᱱᱚᱶᱟᱨᱮ ᱥᱮᱸᱜᱮᱞ ᱠᱚ ᱡᱩᱞᱟ ᱧᱩᱛ ᱧᱩᱚᱜ ᱨᱮ ᱟᱫᱚ ᱠᱚ ᱥᱤᱸᱫᱩᱨᱟᱭᱟ
ᱟᱪᱪᱷᱟ ᱚᱱᱟ ᱫᱚ ᱪᱮᱫ ᱦᱟᱯᱟ ᱛᱟᱦᱮᱱᱟ ᱞᱟᱹᱭ ᱢᱮᱥᱮᱫ ᱡᱟᱰᱟᱜ ᱦᱟᱯᱟ ᱥᱮ ᱥᱟᱨᱡᱚᱢ ᱥᱮ ᱢᱟᱛᱠᱚᱢ
ᱤᱧ ᱫᱩᱧ ᱵᱟᱰᱟᱭ ᱥᱟᱨᱡᱚᱢ ᱦᱟᱯᱟ ᱢᱟᱱᱮ ᱦᱚᱭ
ᱥᱟᱨᱡᱚᱢ ᱨᱮᱱᱟᱜ ᱫᱚ ᱚᱱᱟ ᱫᱚ ᱵᱟᱝᱠᱚ ᱫᱚᱦᱚᱭᱟ ᱚᱱᱟ ᱫᱚ ᱡᱟᱰᱟ ᱨᱮᱱᱟᱜ ᱠᱚ ᱫᱚᱦᱚᱭᱟ
ᱚᱸ ᱟᱫᱚ ᱚᱱᱟ ᱫᱚ ᱟᱞᱮ ᱟᱞᱮ ᱫᱚ ᱠᱩᱲᱤ ᱦᱚᱯᱚᱱ ᱠᱟᱱᱟᱞᱮ ᱛᱚ ᱟᱞᱮ ᱫᱚ ᱩᱱᱟᱹᱜ ᱫᱚᱱᱷᱟᱜ ᱵᱟᱞᱮ ᱵᱟᱲᱟᱭᱟ ᱟᱯᱮ ᱫᱚ ᱠᱚᱲᱟ ᱦᱚᱯᱚᱱ ᱠᱟᱱᱟ ᱯᱮ ᱵᱟᱲᱟᱭ ᱧᱚᱜ ᱜᱮᱭᱟᱯᱮ
ᱦᱳᱭ ᱦᱳᱭ ᱚᱱᱟ ᱠᱟᱛᱷᱟ ᱠᱟᱱ ᱜᱮᱭᱟ
ᱦᱮᱸ ᱦᱮᱸ ᱟᱨ ᱚᱱᱟ ᱠᱚ ᱥᱤᱸᱫᱩᱨ ᱠᱚ ᱮ ᱢᱟᱱᱮ ᱮᱸᱻ ᱥᱤᱸᱫᱩᱨ ᱨᱮ ᱤᱡᱟᱹ ᱟᱭᱟᱭ ᱛᱚ ᱤᱛᱩᱫ ᱟᱭᱟ ᱛᱚ ᱤᱛᱩᱫ ᱡᱚᱠᱷᱚᱡ ᱛᱟᱨᱯᱚᱨᱮ ᱚᱱᱟ ᱫᱚ ᱯᱮ ᱡᱚᱠᱷᱚᱡ ᱞᱟᱛᱟᱨ ᱨᱮ ᱜᱤᱰᱤᱭᱟᱭ ᱠᱚᱲᱟ ᱦᱚᱯᱚᱱ ᱴᱤᱡ ᱯᱮ ᱡᱚᱠᱷᱟ ᱜᱤᱰᱤᱭᱟᱭ ᱛᱟᱨᱯᱚᱨᱮ ᱵᱟᱨ ᱡᱚᱠᱷᱟ ᱫᱚᱭ ᱥᱤᱸᱫᱩᱨᱟᱭᱟᱭ ᱥᱤᱫᱩᱨ ᱠᱟᱛᱮᱫ ᱯᱮ ᱡᱚᱠᱷᱟ ᱨᱮᱫᱚ ᱥᱟᱠᱟᱢ ᱥᱚᱢᱮᱛ ᱮᱭ ᱥᱤᱸᱫᱩᱨᱟᱭᱟ
ᱡᱟ ᱚᱱᱟ ᱫᱚ ᱢᱚᱞᱚᱝ ᱟᱜ ᱢᱚᱞᱚᱝ ᱥᱩᱢᱩᱝ ᱜᱮ ᱥᱤᱸᱫᱩᱨᱤᱭᱟᱭ ᱥᱮ ᱮᱜ ᱛᱟᱞᱟ ᱵᱚᱦᱚᱜ ᱦᱟᱹᱵᱤᱡ ᱮ ᱥᱤᱸᱫᱩᱨ ᱤᱫᱤᱭᱭᱟ
ᱛᱟᱞᱟ ᱵᱚᱦᱚᱜ ᱫᱷᱟᱹᱵᱤᱡ ᱛᱤᱱ ᱢᱟᱨᱟᱝ ᱦᱚᱨᱟ ᱥᱤᱢ ᱢᱮᱱᱟᱜᱼᱟ ᱦᱚᱨᱟᱥᱤ ᱯᱩᱨᱟᱹ ᱫᱷᱟᱹᱵᱤᱡ ᱥᱤᱸᱫᱷᱩᱨᱟᱭᱟᱭ
ᱵᱩᱡᱷᱟᱹᱣ ᱮᱱᱟ ᱵᱩᱡᱷᱣ ᱮᱱᱟ
ᱛᱟᱨᱯᱚᱨ ᱚᱱᱟ ᱫᱚ‌ ᱦᱚᱭᱮᱱᱟ ᱛᱟᱨᱯᱚᱨᱮ ᱩᱱᱠᱩ ᱪᱷᱟᱰᱩᱭ ᱠᱷᱚᱱ ᱜᱮ ᱪᱟᱹᱰᱩᱭ ᱠᱚᱱ ᱫᱚ ᱢᱟᱱᱮ ᱵᱟᱠᱚ ᱫᱟᱹᱣᱲᱟᱹ ᱨᱮ ᱵᱟᱠᱚ ᱛᱩᱞ ᱠᱚᱣᱟ ᱟᱞᱮ ᱥᱮᱫ ᱨᱮᱫᱚ ᱫᱟᱹᱣᱲᱟᱹ ᱨᱮ ᱵᱟᱠᱚ ᱛᱩᱞ ᱠᱚᱣᱟ ᱱᱩᱠᱩ ᱫᱚ ᱛᱤᱸᱜᱩ ᱛᱤᱸᱜᱩ ᱠᱟᱛᱮᱜ ᱜᱮ ᱢᱟᱱᱮ ᱛᱤᱸᱜᱩ ᱠᱟᱛᱮᱜ ᱜᱮ ᱠᱚᱲᱟ ᱦᱚᱯᱚᱱ ᱴᱮᱱ ᱫᱚᱭ ᱥᱤᱸᱫᱩᱨᱟᱭᱟᱭ ᱠᱩᱲᱤ ᱦᱚᱯᱚᱱ
ᱚᱱᱠᱟ ᱫᱚ ᱵᱟᱝ ᱚᱱᱟ ᱫᱚ ᱚᱱᱟ ᱯᱟᱛᱲᱟ ᱨᱮᱠᱚ ᱛᱤᱸᱜᱩ ᱦᱚᱪᱚ ᱠᱚᱣᱟ ᱥᱮ ᱡᱮ ᱢᱤᱫ ᱴᱮᱱ ᱯᱟᱛᱲᱟ ᱠᱚ ᱟᱹᱜᱩᱭᱟ ᱚᱱᱮ ᱩᱱᱤ ᱡᱟᱶᱟᱭ ᱠᱚᱲᱟ ᱦᱚᱸ ᱟᱨ ᱩᱱᱤ ᱵᱟᱹᱦᱩ
ᱵᱟᱝᱼᱟ ᱵᱟᱝᱼᱟ ᱟᱞᱮ ᱟᱞᱮ ᱥᱮᱫ ᱫᱚ ᱱᱚᱝᱠᱟ ᱫᱚ ᱵᱟᱝ ᱟᱞᱮ ᱥᱮᱫ ᱫᱚ ᱠᱷᱟᱸᱰᱟ ᱠᱷᱟᱸᱰᱟ ᱞᱩᱜᱽᱲᱤ ᱠᱷᱟᱸᱰᱟ ᱞᱩᱜᱽᱲᱤᱧ ᱞᱟᱹᱭᱟ ᱚᱱᱟ ᱯᱩᱸᱰ ᱜᱟᱢᱪᱷᱟ ᱛᱟᱦᱮᱱ ᱟ ᱛᱚ
ᱦᱩᱸ
ᱚᱱᱟ ᱪᱚᱴ ᱨᱮ ᱟᱫᱚ ᱠᱚ ᱥᱤᱸᱫᱩᱨ ᱨᱟ ᱦᱚᱪᱚ ᱠᱤᱱᱟ
ᱦᱩᱸ ᱟᱪᱪᱷᱟ ᱟᱪᱪᱷᱟ
ᱢᱟᱱᱮ ᱠᱩᱲᱤ ᱦᱚᱯᱚᱱ ᱠᱩᱲᱤ ᱦᱚᱯᱚᱱ ᱫᱚ ᱩᱱᱤ ᱫᱚᱭ ᱛᱤᱸᱜᱩ ᱠᱚᱜᱼᱟᱭ ᱟᱨᱫᱚ ᱠᱚᱲᱟ ᱦᱚᱯᱚᱱ ᱫᱚᱭ ᱥᱤᱸᱫᱩᱨᱟᱭᱟ
ᱚᱱᱟᱛᱤᱧ ᱵᱩᱡᱷᱟᱹᱣ ᱠᱮᱫᱟ ᱢᱮᱱᱠᱷᱟᱱ ᱡᱟᱦᱟᱸ ᱵᱟᱦᱟ ᱥᱟᱶ ᱦᱩᱭᱩᱜ ᱠᱟᱱᱟ ᱚᱱᱟ ᱫᱚ ᱚᱱᱟ ᱯᱩᱭᱞᱳ ᱫᱚ ᱪᱮᱫ ᱞᱮᱠᱟ ᱞᱟᱹᱭ ᱢᱮᱥᱮ ᱡᱮ ᱢᱟ ᱦᱟᱸᱰᱮ ᱠᱩᱲᱤ ᱜᱤᱫᱽᱨᱟᱹ ᱚᱲᱟᱜ ᱨᱮᱱ ᱵᱟᱝᱠᱚ ᱠᱩᱥᱤ ᱞᱮᱱᱼᱟ ᱦᱮᱸᱥᱮ ᱢᱟᱱᱮ ᱠᱚᱲᱟ ᱜᱤᱫᱽᱨᱟᱹ ᱫᱚ ᱩᱱᱤ ᱠᱩᱲ ᱜᱤᱫᱽᱨᱟᱹ ᱟᱜᱤᱨ ᱤᱫᱤ ᱠᱟᱫᱮᱭᱟ ᱦᱮᱸᱥᱮ ᱟᱫᱚ ᱦᱟᱸᱰᱮ ᱫᱚ ᱵᱟᱝᱠᱚ ᱠᱩᱥᱤ ᱞᱮᱱᱟ ᱟᱫᱚ ᱩᱱ ᱡᱚᱠᱷᱚᱱ ᱠᱷᱚᱱ ᱯᱚᱨᱮ ᱛᱮ ᱡᱩᱫᱤ ᱠᱚ ᱨᱟᱵᱮᱱᱚᱜᱼᱟ ᱟᱫᱚ ᱩᱱ ᱡᱚᱠᱷᱚᱱ ᱵᱟᱯᱞᱟ ᱦᱩᱭᱩᱜᱼᱟ ᱥᱮ
ᱦᱮᱸ ᱦᱮᱸ
ᱦᱳᱭ ᱛᱚ ᱚᱱᱟ ᱚᱱᱠᱟ ᱠᱟᱛᱮᱛ ᱫᱚᱠᱚ ᱞᱟᱹᱭᱟ ᱡᱮ ᱵᱟᱦᱟ ᱥᱟᱶᱟ᱾
ᱚ ᱦᱚᱸ ᱦᱳᱭ ᱦᱳᱭ ᱚᱱᱟ ᱫᱚᱠᱚ ᱵᱟᱯᱞᱟ ᱵᱟᱯᱞᱟ ᱠᱚ ᱞᱟᱹᱭ ᱟ ᱱᱚᱣᱟ ᱫᱚ ᱚᱨᱛᱤᱭᱚᱜ ᱵᱟᱯᱞᱟᱜ
ᱟᱪᱪᱷᱟ ᱚᱱᱟ ᱚᱱᱟ ᱦᱚᱸ ᱚᱱᱠᱟ ᱦᱟᱹᱴᱤᱧ ᱢᱮᱜᱼᱟ ᱩᱱᱟᱹᱜ ᱜᱟᱱ
ᱦᱚᱸ ᱦᱚᱸ ᱛᱟᱨᱯᱚᱨᱮ ᱚᱸᱰᱮ ᱴᱷᱮᱱ ᱫᱚ ᱱᱚᱝᱠᱟᱭ ᱥᱤᱸᱫᱩᱨ ᱟᱫᱮᱭᱟ ᱦᱮᱸ ᱥᱤᱸᱫᱩᱨ ᱠᱟᱛᱮᱫ ᱩᱱᱤ ᱫᱚ ᱥᱤᱸᱫᱩᱨ ᱠᱟᱛᱮᱫ ᱛᱟᱨᱯᱚᱨᱮ ᱩᱱᱤᱭᱟᱜ ᱨᱮᱫᱚ ᱩᱱᱤᱭᱟᱜ ᱨᱮᱫᱚ ᱦᱚᱨᱤᱵᱚᱞ ᱦᱚᱨᱤᱵᱚᱞ ᱫᱚ ᱵᱟᱠᱚ ᱞᱟᱹᱭᱟ ᱢᱟᱱᱮ ᱦᱚᱭ ᱵᱟᱠᱚ ᱞᱟᱹᱭᱟ ᱩᱱᱤᱭᱟᱜ ᱨᱮ ᱫᱚ ᱟᱫᱚ ᱩᱱᱤ ᱩᱱᱤ ᱫᱚ ᱪᱷᱟᱹᱰᱩᱭᱟᱹ ᱠᱩᱲᱤ ᱠᱟᱱᱟᱭ ᱛᱚ ᱮᱴᱟᱜ ᱨᱮ ᱡᱟᱢᱟᱭ ᱞᱮᱱᱟᱭ ᱮᱴᱟᱜ ᱨᱮ ᱡᱟᱶᱟᱭ ᱠᱟᱛᱮ ᱦᱮᱡ ᱠᱟᱱᱟ ᱩᱱᱤ ᱴᱷᱮᱱ
ᱱᱚᱣᱟ ᱛᱚ ᱦᱮᱸ ᱟᱨ ᱟᱸᱡᱚᱢ ᱟᱸᱡᱚᱢ ᱵᱟᱲᱮ ᱪᱮᱫ ᱡᱮ ᱩᱱᱠᱩ ᱫᱚ ᱵᱚᱸᱜᱟ ᱵᱩᱨᱩ ᱠᱚ ᱨᱮ ᱦᱚᱸ ᱥᱩᱨᱩᱜ ᱵᱟᱝ ᱠᱚ ᱧᱟᱢᱟ ᱪᱷᱟᱲᱟ ᱨᱮ
ᱦᱳᱭ ᱦᱚᱸᱜ ᱦᱳᱭ ᱦᱳᱭ ᱩᱝᱠᱩ ᱫᱚᱠᱚ ᱞᱮᱭᱟ ᱩᱝᱠᱩ ᱫᱚ ᱠᱚ ᱞᱮᱭᱟ ᱥᱟᱛ ᱴᱷᱮᱱ ᱟᱹᱱᱤᱡ ᱡᱟᱶᱟᱭ ᱠᱟᱛᱮᱜ ᱛᱟᱨᱯᱚᱨᱮ ᱠᱚ ᱰᱟᱺᱵᱣᱟᱹᱜᱼᱟ ᱞᱮᱭ ᱟᱠᱚ ᱠᱩᱲᱤ ᱦᱚᱯᱚᱱ ᱫᱚ
ᱛᱟᱦᱞᱮ ᱠᱚᱲᱟ ᱜᱤᱫᱽᱨᱟᱹ ᱡᱩᱫᱤ ᱚᱝᱠᱟ ᱠᱚ ᱪᱷᱟᱰᱣᱟᱼᱟ ᱩᱝᱠᱩ ᱫᱚ ᱚᱱᱮ ᱪᱮᱫ ᱞᱮᱟ
ᱚᱸᱦᱚᱸᱜ ᱩᱱᱠᱩᱣᱟᱜ ᱫᱚ ᱵᱟᱠᱚ ᱥᱟᱵ ᱛᱟᱠᱚᱣᱟ ᱩᱝᱠᱩ ᱣᱟᱜ ᱫᱚ ᱠᱚᱲᱟᱯ ᱚᱱᱟ ᱫᱚ ᱵᱟᱠᱚ ᱥᱟᱵ ᱛᱟᱠᱚᱣᱟ ᱪᱮᱫᱟᱜ ᱵᱟᱠᱚ ᱥᱟᱵᱟ ᱵᱩᱡᱷ ᱠᱮᱫᱟᱢ ᱠᱩᱲᱤ ᱦᱚᱯᱚᱱ ᱫᱚ ᱠᱟᱹᱡ ᱪᱩᱞᱩᱝ ᱢᱟᱱᱮ ᱡᱟᱢᱟᱭ ᱠᱟᱱᱟᱢ ᱢᱟᱱᱮ ᱡᱟᱶᱟᱭ ᱠᱟᱱᱟᱢ ᱢᱟᱱᱮ ᱠᱩᱲᱤ ᱜᱤᱫᱽᱨᱟᱹ ᱫᱚ ᱟᱫᱚ ᱟᱢ ᱫᱚ ᱠᱚ ᱧᱩᱛᱩᱢ ᱠᱟᱜ ᱦᱚᱸ ᱪᱷᱩᱸᱛ ᱮᱱᱟ ᱟᱫᱚ ᱩᱱᱤ ᱫᱚ ᱠᱚ ᱢᱮᱱᱟ ᱩᱱᱤ ᱫᱚ ᱯᱩᱨᱟᱹ ᱪᱷᱟᱰᱩᱭᱤ ᱩᱛᱟᱹᱨ ᱠᱟᱱᱟᱭ ᱟᱨ ᱩᱱᱤ ᱫᱚᱧ ᱚᱠᱟ ᱨᱮᱪᱚᱝᱮ ᱡᱟᱶᱟᱭ ᱞᱮᱱᱟ ᱞᱮᱭᱟ ᱠᱚ ᱟᱛᱩ ᱠᱚᱨᱮᱱ ᱦᱚᱲ ᱦᱚᱸ ᱠᱚ ᱢᱮᱱᱟ ᱛᱚ ᱞᱮᱭ ᱚᱠᱟᱨᱮ ᱪᱚᱝ ᱮ ᱡᱟᱶᱟᱭ ᱞᱮᱱᱟ ᱩᱱᱤ ᱫᱚᱭ ᱪᱷᱟᱰᱩᱭᱤ ᱩᱰᱩᱸᱠ ᱠᱟᱱᱟᱭ ᱤᱱᱟᱹ ᱠᱷᱟᱹᱛᱤᱨ ᱩᱱᱤ ᱫᱚ ᱠᱚ ᱧᱩᱛᱩᱢ ᱠᱮᱫᱮᱭᱟ ᱠᱚ ᱪᱷᱟᱹᱰᱩᱭᱤ ᱠᱤᱱᱛᱩ ᱠᱚᱲᱟ ᱦᱚᱯᱚᱱ ᱫᱚ ᱡᱟᱦᱟᱸ ᱛᱤᱱᱟᱹᱜ ᱵᱟᱨᱭᱟ ᱯᱮᱭᱟ ᱵᱟᱹᱦᱩ ᱟᱹᱜᱩ ᱠᱟᱛᱮᱜ ᱨᱮᱦᱚᱸ ᱩᱱᱤ ᱫᱚ ᱵᱟᱠᱚ ᱞᱟᱹᱭ ᱫᱟᱲᱮᱭᱟᱭᱟ ᱡᱮ ᱫᱤᱥᱚᱢ ᱦᱚᱲ ᱴᱷᱮᱱ ᱡᱮ ᱜᱚᱴᱟ ᱯᱟᱥᱱᱟᱣᱟᱭ ᱦᱮᱸ ᱥᱮ ᱩᱱᱤ ᱫᱚ ᱪᱷᱟᱰᱩᱭᱤ ᱜᱮᱭᱟᱭ ᱢᱮᱱᱛᱮ ᱚᱱᱟ ᱦᱚᱸ ᱵᱟᱠᱚ ᱞᱮᱭᱟ ᱠᱩᱲᱤ ᱜᱤᱫᱽᱨᱟᱹ ᱫᱚ ᱢᱤᱜ ᱡᱚᱠᱷᱚᱡ ᱡᱩᱫᱤ ᱧᱩᱛᱩᱢᱮᱢ ᱢᱟᱱᱮ ᱢᱚᱪᱟᱢ ᱦᱮᱸᱫᱮ ᱟᱠᱟᱜ ᱛᱟᱢᱟ ᱛᱟᱦᱚᱱᱮ ᱠᱷᱟᱱ ᱚᱱᱟ ᱫᱚ ᱜᱚᱴᱟ ᱫᱤᱥᱚᱢ ᱯᱟᱥᱱᱟᱭᱮᱱᱟ ᱜᱚᱴᱴᱟ ᱟᱹᱛᱩ ᱯᱟᱥᱱᱟᱣᱵᱮᱱ ᱱᱟ ᱡᱮ ᱡᱟᱦᱟᱸᱭ ᱜᱮ ᱠᱚ ᱦᱤᱡᱩᱜᱼᱟ ᱦᱮᱸ ᱥᱮ ᱦᱮᱸ ᱡᱟᱦᱟᱸᱭ ᱠᱚᱠᱚ ᱦᱤᱡᱩᱜᱼᱟ ᱯᱮᱲᱟ ᱠᱚ ᱩᱝᱠᱩ ᱦᱚᱸᱠᱚ ᱞᱮᱭᱟ ᱠᱚᱣᱟ ᱡᱮ ᱩᱱᱤ ᱫᱚᱭ ᱪᱷᱟᱰᱩᱭᱤ ᱜᱮᱭᱟ ᱱᱚᱝᱠᱟ ᱠᱚ ᱞᱮᱭᱟ ᱟᱨ ᱠᱚᱲᱟ ᱦᱚᱯᱚᱱ ᱫᱚ ᱛᱤᱥ ᱡᱤᱵᱚᱱ ᱨᱮ ᱦᱚᱸ ᱩᱱᱤ ᱫᱚ ᱵᱟᱭ ᱧᱩᱛᱩᱢᱚᱜ ᱟᱭ ᱛᱚ
ᱦᱳᱭ ᱟᱪᱪᱷᱟ ᱦᱳᱭᱛᱚ ᱢᱟᱱᱮ ᱵᱟᱯᱞᱟ ᱵᱟᱯᱞᱟ ᱠᱚ ᱥᱟᱵ ᱠᱟᱜ ᱢᱮ ᱡᱚ ᱛᱚ ᱠᱤᱪᱷᱩ ᱦᱩᱭ ᱠᱟᱱᱟ ᱛᱟᱨᱯᱚᱨ ᱢᱤᱜ ᱴᱤ ᱥᱮᱨᱢᱟ ᱵᱟᱨ ᱥᱮᱨᱢᱟ ᱯᱚᱨᱮ ᱡᱩᱫᱤ ᱩᱱᱠᱤᱱ ᱠᱷᱟᱹᱯᱟᱹᱨᱤ ᱟᱹᱠᱤᱱ ᱡᱟᱦᱟᱱᱟᱜ ᱨᱟᱜᱤ ᱟᱹᱲᱤᱥ ᱛᱟᱦᱮᱱ ᱛᱟᱹᱠᱤ ᱠᱤᱱᱟ ᱚᱱᱟ ᱥᱟᱠᱟᱢ ᱚᱲᱮᱡ ᱚᱱᱟ ᱫᱚ ᱩᱪᱤᱛ ᱠᱟᱱᱟ ᱥᱮ ᱚᱱᱟ ᱥᱟᱠᱟᱢ ᱚᱲᱮᱡ ᱵᱟᱝ ᱜᱟᱱᱚᱜᱼᱟ
ᱥᱟᱠᱟᱢ ᱚᱲᱮᱡ ᱡᱩᱫᱤ ᱟᱸᱡᱚᱢ ᱢᱮ ᱡᱩᱫᱤ ᱠᱩᱲᱤ ᱦᱚᱯᱚᱱᱟᱜ ᱦᱚᱸ ᱡᱩᱫᱤ ᱩᱱᱟᱹᱜ ᱫᱤᱱ ᱨᱤᱞᱮᱥᱮᱱᱥᱤᱯ ᱛᱟᱦᱮᱸ ᱠᱟᱛᱮᱫ ᱠᱩᱲᱤ ᱦᱚᱯᱚᱱ ᱦᱚᱸ ᱡᱩᱫᱤ ᱮᱴᱟᱜ ᱥᱮᱱ ᱢᱟᱱᱮ ᱦᱚᱨ ᱰᱟᱦᱟᱨ ᱨᱮ ᱧᱮᱞ ᱟᱠᱟᱫᱟᱭ ᱦᱮᱸ ᱥᱮ ᱦᱮᱸ ᱛᱟᱨᱯᱚᱨᱮ ᱠᱚᱲᱟ ᱦᱚᱯᱚᱱ ᱦᱚᱸ ᱡᱩᱫᱤ ᱩᱱᱤ ᱦᱚᱸ ᱡᱩᱫᱤ ᱮᱴᱟᱜ ᱥᱮᱫ ᱦᱚᱨ ᱰᱟᱦᱟᱨᱮ ᱧᱮᱞ ᱠᱟᱫᱟ ᱛᱟᱦᱚᱞᱮ ᱠᱷᱟᱱ ᱵᱟᱱᱟ ᱦᱚᱲᱟᱜ ᱜᱮ ᱡᱩᱫᱤ ᱢᱚᱛᱟᱢᱚᱛ ᱛᱟᱦᱮᱱ ᱛᱟᱹᱠᱤᱱᱟ ᱥᱟᱠᱟᱢ ᱚᱲᱮᱜ ᱨᱮ ᱛᱟᱦᱚᱞᱮ ᱠᱷᱟᱱ ᱚᱱᱟ ᱫᱚ ᱠᱚ ᱥᱟᱠᱟᱢ ᱫᱚ ᱠᱚ ᱚᱲᱮᱡᱟ ᱡᱩᱫᱤ ᱩᱱᱤ ᱠᱚᱲᱟ ᱦᱚᱯᱚᱱᱟᱜ ᱡᱩᱫᱤ ᱢᱚᱛᱟᱢᱚᱛ ᱵᱟᱝ ᱛᱟᱦᱮᱱᱟ ᱠᱩᱲᱤ ᱦᱚᱯᱚᱱᱟᱜ ᱡᱩᱫᱤ ᱛᱟᱦᱮᱱᱟ ᱛᱟᱦᱚᱞᱮ ᱠᱷᱟᱱ ᱚᱱᱟ ᱨᱮᱫᱚᱧ ᱢᱚᱱᱮᱭᱟ ᱡᱮ ᱚᱱᱟ ᱨᱮ ᱫᱚ ᱵᱟᱝ ᱦᱳᱭᱳᱜᱼᱟ ᱡᱩᱫᱤ ᱩᱱᱤ ᱡᱩᱫᱤ ᱠᱩᱲᱤ ᱜᱤᱫᱽᱨᱟᱹ ᱡᱩᱫᱤ ᱱᱚᱝᱠᱟᱭ ᱡᱮᱫᱟ ᱡᱮ ᱤᱧ ᱫᱚ ᱚᱱᱟ ᱥᱟᱠᱟᱢ ᱤᱧ ᱚᱲᱮᱡ ᱜᱮᱭᱟ ᱟᱨ ᱤᱧ ᱫᱚ ᱩᱱᱤ ᱥᱟᱶ ᱫᱚ ᱥᱚᱝᱥᱟᱨ ᱵᱟᱝ ᱪᱟᱞᱟ ᱵᱟᱝ ᱛᱟᱦᱮᱸ ᱥᱟᱱᱟᱣ ᱠᱟᱫᱤᱧᱟ ᱛᱟᱦᱚᱞᱮ ᱠᱷᱟᱱ ᱩᱱ ᱡᱚᱠᱷᱚᱡ ᱫᱚ ᱟᱹᱛᱩ ᱢᱚᱬᱮ ᱦᱚᱲ ᱫᱚ ᱠᱚ ᱞᱮᱭᱟ ᱠᱩᱲᱤ ᱜᱤᱫᱽᱨᱟᱹᱣᱟᱜ ᱡᱚᱠᱷᱚᱜ ᱨᱟᱡᱤ ᱵᱟᱹᱪᱩᱜᱼᱟᱱ ᱛᱟᱭᱟ ᱟᱨ ᱠᱚᱲᱟ ᱦᱚᱯᱚᱱ ᱦᱚᱸᱠᱚ ᱠᱩᱞᱤᱭᱮᱭᱟ ᱞᱮᱭᱟ ᱠᱚ ᱡᱮ ᱟᱢᱟᱜ ᱠᱤ ᱨᱟᱹᱡᱤ ᱢᱮᱱᱟᱜ ᱛᱟᱢᱟ ᱱᱚᱝᱠᱟ ᱠᱚ ᱠᱩᱞᱤᱭ ᱭᱟ ᱟᱢ ᱠᱤ ᱩᱱᱤ ᱟᱢ ᱥᱟᱶᱠᱮ ᱩᱱᱤ ᱛᱟᱦᱮᱱᱟᱭ ᱥᱮ ᱩᱱᱤᱭᱟᱜ ᱢᱚᱛᱟᱢᱚᱛ ᱜᱮ ᱚᱠᱟ ᱞᱟᱹᱭ ᱫᱟ ᱚᱱᱟᱜᱮ ᱦᱳᱭᱳᱜᱼᱟ ᱟᱫᱚ ᱡᱩᱫᱤ ᱩᱱᱤ ᱠᱚᱲᱟ ᱦᱚᱯᱚᱱ ᱦᱚᱭ ᱞᱟᱹᱭᱟᱭ ᱞᱮᱭᱟᱭ ᱡᱩᱫᱤ ᱤᱧ ᱫᱚ ᱩᱱᱤᱭᱟᱜ ᱡᱚᱠᱷᱚᱱ ᱢᱚᱛᱟᱢᱚᱛ ᱢᱮᱱᱟᱜ ᱛᱟᱭᱟ ᱟᱫᱚ ᱤᱧ ᱫᱚ ᱪᱤᱠᱟᱹ ᱛᱮᱫᱚᱧ ᱫᱚᱦᱚᱭ ᱣᱟ
ᱦᱳᱭ ᱩᱱᱤᱭᱟᱜ ᱩᱱᱤ ᱩᱱᱤ ᱤᱱ ᱴᱷᱮᱱ ᱠᱩᱥᱤ ᱜᱮ ᱵᱟᱹᱱᱩᱭᱟ ᱦᱮᱸᱥᱮ ᱡᱮ ᱤᱧ ᱨᱟᱹᱥᱠᱟᱹ ᱵᱟᱹᱧ ᱫᱚᱦᱚᱭᱮ ᱠᱟᱱᱟ ᱡᱮ ᱥᱩᱠᱛᱮ ᱵᱟᱹᱧ ᱫᱚᱦᱚ ᱫᱟᱲᱮᱭᱟᱭ ᱠᱟᱱᱟ ᱦᱮᱸᱥᱮ ᱚᱲᱟᱜ ᱠᱚᱨᱮ ᱨᱮᱸᱜᱮᱡ ᱠᱚ ᱢᱮᱱᱟᱜᱼᱟ ᱠᱟᱹᱣᱰᱤ ᱠᱚ ᱚᱝᱠᱟ ᱵᱟᱹᱱᱩᱜᱼᱟ᱾
ᱦᱮᱸ ᱛᱚ
ᱚᱝᱠᱟᱜᱮ ᱟᱭᱢᱟ ᱨᱚᱠᱚᱢ ᱚᱝᱠᱟ ᱛᱟᱸᱦᱮᱱ ᱜᱮᱭᱟ ᱥᱮ ᱟᱱᱟᱴ᱾
ᱦᱮᱸ ᱦᱮᱸ ᱟᱫᱚ ᱚᱱᱟ ᱠᱷᱟᱹᱛᱤᱨ ᱜᱮ ᱼᱼ ᱚᱱᱟ ᱠᱷᱟᱹᱛᱤᱨ ᱜᱮ ᱥᱟᱠᱟᱢ ᱫᱚᱠᱚ ᱚᱲᱮᱡᱟ᱾ ᱥᱟᱠᱟᱢ ᱥᱟᱨᱡᱚᱢ ᱥᱟᱠᱟᱢ ᱠᱚ ᱥᱟᱵ ᱦᱚᱪᱚ ᱠᱚᱣᱟ ᱦᱮᱸ ᱥᱮ। ᱥᱟᱵ ᱦᱚᱪᱚ ᱠᱚᱣᱟ ᱠᱚ। ᱥᱟᱵ ᱦᱚᱪᱚ ᱠᱟ ᱠᱟᱛᱮᱫ ᱩᱱᱤ ᱠᱩᱲᱤ ᱜᱤᱫᱽᱨᱟᱹᱭ ᱛᱤᱸᱜᱩᱱᱟ ᱞᱚᱴᱟ ᱫᱟᱜ ᱫᱚ ᱼᱼ ᱛᱟᱞᱟᱨᱮ ᱛᱟᱦᱮᱱᱟ। ᱠᱚᱲᱟ ᱦᱚᱯᱚᱱ ᱥᱟᱭᱤᱰ ᱨᱮ ᱛᱟᱸᱦᱮᱱᱟ ᱠᱩᱲᱤ ᱦᱚᱯᱚᱱ ᱥᱟᱭᱤᱴ ᱨᱮ ᱛᱟᱸᱦᱮᱱᱟ। ᱥᱟᱠᱟᱢ ᱠᱤᱱ ᱚᱲᱮᱡᱟ᱾ ᱚᱲᱮᱡ ᱠᱟᱛᱮ ᱢᱮᱲᱦᱮᱫ ᱥᱟᱠᱟᱢ ᱛᱩᱫᱟᱭ। ᱛᱩᱫ ᱠᱟ ᱠᱟᱛᱮ ᱡᱷᱚᱛᱚ ᱥᱟᱠᱚᱢᱮ ᱛᱩᱫ ᱫᱟᱭ। ᱚᱱᱟ ᱯᱩᱸᱰ ᱥᱟᱠᱚᱢ ᱟᱨᱟᱜ ᱥᱟᱠᱚᱢ ᱛᱟᱦᱮᱱᱟ ᱛᱚ? ᱱᱚᱣᱟ ᱫᱚ ᱥᱟᱨᱡᱚᱢ ᱥᱟᱠᱟᱢ। ᱩᱞ ᱥᱟᱠᱟᱢ ᱫᱚ ᱟᱞ ᱥᱮᱫ ᱫᱚ ᱵᱟᱠᱚ ᱫᱚᱦᱚᱭᱟ। ᱥᱟᱨᱡᱚᱢ ᱥᱟᱠᱟᱢ ᱠᱚ ᱫᱚᱦᱚᱭᱟ᱾ ᱟᱨ ᱞᱚᱴᱟ ᱨᱮᱫᱚ ᱩᱞ ᱥᱟ ᱠᱟᱢ ᱫᱚ ᱩᱱ ᱡᱚᱠᱷᱚᱡ ᱫᱚ ᱵᱟᱝ ᱛᱟᱹᱦᱮᱱᱟ।
ᱟᱪᱪᱷᱟ ᱟᱪᱪᱷᱟ ᱚᱱᱟᱫᱚ ᱵᱟᱯᱞᱟ ᱥᱩᱢᱩᱝ ᱜᱮ ᱛᱟᱦᱮᱱᱟ?
ᱵᱟᱯᱞᱟ ᱡᱚ ᱠᱷᱚᱱ ᱛᱟᱸᱦᱮᱱᱟ ᱟᱫᱚ ᱩᱱ ᱡᱚᱠᱷᱚᱱ ᱫᱚᱠᱤᱱ ᱼᱼ